ᱦᱩᱸ ᱡᱚᱦᱟᱨ ᱜᱮ ᱜᱚᱝᱠᱮ᱾
ᱦᱮᱸ ᱦᱮᱸ ᱡᱚᱦᱟᱨ ᱜᱮ ᱡᱚᱦᱟᱨ ᱜᱮ᱾
ᱛᱟᱯᱚᱨᱮ ᱱᱟᱯᱟᱭ ᱵᱟᱲᱟ ᱜᱮ ᱱᱤᱛᱳᱝ ᱫᱚ᱾
ᱦᱮᱸ ᱱᱤᱛᱳᱜ ᱫᱚ ᱦᱚᱜ-ᱚᱭ ᱱᱟᱯᱟᱭ ᱵᱟᱲᱟ ᱜᱮ, ᱟᱨ ᱟᱯᱮ ᱠᱚᱜᱮ ᱪᱮᱫ ᱞᱮᱠᱟ ᱦᱮᱸᱱᱟᱜ ᱯᱮᱭᱟ?
ᱟᱞᱮ ᱱᱚᱛᱮ ᱦᱚᱸ ᱱᱟᱯᱟᱭ ᱵᱟᱲᱟ ᱜᱮ᱾
ᱚ ᱟᱪᱪᱷᱟ ᱟᱪᱪᱷᱟ ᱛᱟᱞᱦᱮ ᱱᱤᱛᱳᱜ ᱫᱚ ᱚᱠᱟ ᱨᱮ ᱚᱲᱟᱜ ᱨᱮᱥᱮ ᱵᱟᱦᱨᱮ ᱥᱮᱫ ᱨᱮ?
ᱦᱟᱯᱮ ᱱᱤᱛᱳᱝ ᱫᱚ ᱠᱟᱹᱴᱤᱡ ᱩᱰᱩᱠ ᱦᱩᱭ ᱠᱟᱱ ᱛᱟᱦᱮᱸᱫ ᱴᱚᱪ ᱴᱚᱪ ᱟᱛᱮᱜ ᱚᱱᱛᱮ ᱵᱟᱹᱨᱩᱰᱟᱝ ᱠᱚ ᱜᱚᱡ ᱾
ᱚ ᱟᱪᱪᱷᱟ ᱟᱪᱪᱷᱟ ᱵᱟᱨᱩᱰᱟᱝ ᱯᱮ ᱥᱮᱸᱫᱽᱨᱟ ᱭᱮᱜ ᱠᱚᱣᱟ?
ᱦᱮᱸ ᱱᱚᱛᱮ ᱠᱟᱹᱴᱤᱡ ᱵᱟᱹᱨᱩᱰᱟᱝ ᱫᱤᱱ ᱦᱤᱞᱳᱜ ᱟᱲᱟᱜ ᱥᱟᱠᱟᱢ ᱡᱚᱢ ᱵᱷᱟᱜᱮ ᱵᱟᱝ ᱵᱩᱡᱷᱟᱹᱜ ᱠᱟᱱᱟ, ᱤᱱᱟᱹᱛᱮ ᱞᱮ ᱞᱟᱸᱭ ᱫᱟ ᱦᱟᱯᱮ ᱡᱤᱞ ᱠᱟᱹᱴᱤᱡ ᱡᱚᱢ ᱦᱳᱭᱳᱜᱼᱟ ᱾
ᱚ ᱟᱪᱪᱷᱟ ᱟᱪᱪᱷᱟ ᱤᱧᱦᱚᱸ ᱱᱚᱱᱛᱮ ᱠᱷᱮᱛ ᱥᱮᱡ ᱜᱤᱧ ᱦᱮᱡ ᱠᱟᱱᱟ, ᱱᱚᱸᱰᱮ ᱜᱷᱩᱱᱤ ᱚᱰᱟᱣ ᱦᱚᱴᱚ ᱦᱳᱭ ᱞᱮᱱᱟ ᱾ ᱟᱫᱚ ᱠᱤᱪᱷᱩ ᱜᱟᱱ ᱦᱟ ᱠᱩ ᱠᱚ ᱡᱷᱟᱹᱞᱤᱭ ᱠᱟᱱᱟ ᱩᱝᱠᱩ ᱜᱮ ᱠᱚᱴᱟ ᱠᱟᱛᱮᱜ ᱟᱫᱚ ᱚᱲᱟᱜ ᱨᱩᱣᱟᱹᱲ ᱤᱫᱤᱭᱮᱜ ᱠᱩᱣᱟᱹᱧ ᱾ ᱟᱪᱪᱷᱟ ᱛᱟᱞᱦᱮ ᱛᱤᱱᱟᱹᱜ ᱜᱟᱱ ᱵᱟᱨᱩᱰᱟᱝ ᱯᱮ ᱜᱚᱡ ᱠᱮᱫ ᱠᱚᱣᱟ?
ᱫᱚᱢᱮ ᱫᱚ ᱵᱟᱝ ᱜᱚᱡ ᱦᱩᱭ ᱠᱟᱱᱟ, ᱛᱚ ᱜᱚᱡ ᱦᱩᱭ ᱠᱟᱱᱟ ᱥᱟᱛᱴᱤ ᱜᱟᱱ ᱾ ᱱᱤᱛᱚᱜ ᱧᱟᱢ ᱦᱚᱸ ᱵᱟᱠᱚ ᱧᱟᱢᱚᱜ ᱠᱟᱱᱟ, ᱱᱤᱛᱚᱝ ᱫᱚ ᱟᱫᱚ ᱵᱚᱨᱥᱟ ᱫᱤᱱ ᱛᱚ ᱟᱫᱚ ᱱᱤᱛᱚᱝ ᱫᱚ ᱜᱚᱴᱟ ᱵᱟᱹᱫᱽ ᱵᱟᱹᱭᱦᱟᱹᱲ ᱫᱟᱜ ᱦᱮᱱᱟᱜᱼᱟ ᱟᱫᱚ ᱱᱤᱛᱳᱝ ᱵᱟᱹᱨᱩᱰᱟᱝ ᱦᱚᱸ ᱢᱟᱱᱮ ᱜᱚᱴᱟ ᱟᱠᱟᱱᱟ ᱠᱚ ᱯᱟᱥᱱᱟᱣ ᱟᱠᱟᱱᱟ ᱠᱚ ᱾
ᱦᱳᱭ ᱦᱳᱭ ᱟᱫᱚ ᱜᱚᱴᱟ ᱜᱮ ᱫᱟᱜ ᱟᱠᱟᱱᱟ ᱛᱚ ᱱᱤᱛᱳᱜ ᱫᱚ ᱾
ᱦᱮᱸ ᱛᱚ
ᱟᱨ ᱛᱟᱞᱦᱮ ᱮᱠᱞᱟ ᱜᱮ ᱵᱮᱱ ᱪᱟᱞᱟᱣ ᱠᱟᱱᱟ, ᱥᱮ ᱚᱱᱠᱟ ᱟᱨᱚ ᱡᱚᱴᱟᱣ ᱟᱛᱮ ᱵᱮᱱ ᱪᱟᱞᱟᱣ ᱟᱠᱟᱱᱟ?
ᱮᱴᱟᱜ ᱡᱚᱴᱟᱣ ᱢᱮᱱᱟᱜ ᱠᱚᱣᱟ ᱦᱟᱸᱜ ᱟᱢ ᱵᱟ ᱯᱮ ᱦᱚᱲ ᱞᱮ ᱦᱮᱡ ᱟᱠᱟᱱᱟ ᱟᱞᱮ ᱱᱚᱛᱮ ᱦᱟᱸᱜ ᱾ ᱟᱫᱚ ᱦᱤᱡᱩᱜ ᱟᱠᱚ ᱯᱚᱨᱮ ᱯᱚᱨᱮ ᱛᱮ ᱟᱫᱚ ᱟᱞᱮ ᱫᱚ ᱧᱟᱢ ᱟᱠᱟᱫ ᱫᱚᱞᱮ ᱧᱟᱢᱼᱼ ᱟᱠᱟᱫ ᱠᱚᱣᱟ ᱟᱫᱚ ᱚᱱᱟᱜᱮ ᱠᱟᱹᱴᱤᱡ ᱨᱩᱣᱟᱹᱲ ᱦᱩᱭᱩᱜ ᱠᱟᱱᱟ, ᱫᱟᱠᱟ ᱠᱚ ᱡᱚᱢ ᱦᱩᱭ ᱞᱮᱱᱜᱮ ᱱᱩᱠᱩ ᱠᱚ ᱵᱷᱟᱹᱡᱤ ᱠᱟᱛᱮᱫ ᱜᱮ ᱛᱟᱨ ᱯᱚᱨᱮᱼᱼ ᱧᱮᱞ ᱦᱩᱭᱩᱜᱼᱟ ᱟᱨᱚ ᱦᱤᱡᱩᱜ ᱦᱩᱭᱩᱜ ᱠᱷᱟᱱ, ᱱᱮᱛᱟᱨ ᱫᱚ ᱟᱫᱚ ᱨᱟᱜ ᱦᱚᱸᱛᱚ ᱵᱟᱠᱚ ᱨᱟᱜ ᱮᱫᱟ ᱵᱟᱹᱨᱩᱰᱟᱝ ᱠᱚᱦᱚᱸ ᱾
ᱦᱳᱭ ᱟᱫᱚ ᱦᱟᱱᱛᱮ ᱱᱟᱱᱛᱮ ᱜᱚᱴᱟ ᱠᱚ ᱯᱟᱥᱱᱟᱣ ᱪᱟᱵᱟ ᱠᱟᱱᱟ ᱛᱚ ᱾ ᱟᱫᱚ ᱚᱱᱟ ᱦᱚᱛᱮᱡ ᱛᱮ ᱵᱟᱠᱚ ᱨᱟᱜ ᱵᱟᱲᱟᱭᱮᱫᱟ ᱾
ᱦᱩᱸ ᱛᱟᱯᱚᱨᱮ ᱵᱟᱹᱭᱦᱟᱹᱲ ᱠᱚᱨᱮ ᱦᱟᱹᱠᱩ ᱟᱠᱟᱱ ᱜᱮᱭᱟ ᱠᱚ ᱜᱷᱩᱱᱤ ᱠᱚᱵᱤᱱ ᱚᱰᱟᱟᱣ ᱦᱚᱴᱚ ᱟᱠᱟᱫ ᱫᱚ?
ᱦᱮᱸ ᱦᱟᱹᱠᱩ ᱢᱟ ᱫᱚᱢᱮ ᱠᱚ ᱦᱟᱹᱠᱩ ᱠᱟᱱᱟ ᱾ ᱟᱨ ᱚᱝᱠᱟ ᱰᱷᱚᱲ ᱠᱚᱦᱚᱸ ᱟᱹᱰᱤ ᱡᱟᱹᱥᱛᱤ ᱠᱚ ᱵᱟᱹᱲᱛᱤᱭ ᱠᱟᱱᱟ ᱵᱟᱨᱭᱟ ᱵᱟᱨᱭᱟ ᱰᱷᱚᱸᱲ ᱠᱤᱱ ᱵᱚᱞᱚ ᱟᱠᱟᱱ ᱛᱟᱦᱮᱸᱫ ᱾
ᱟᱪᱪᱷᱟ ᱦᱮᱸ ᱛᱚ ᱱᱤᱛᱚᱝ ᱫᱚ ᱟᱫᱚ ᱫᱟᱜ ᱟᱛᱩ ᱞᱮᱱᱠᱷᱟᱱ ᱫᱚ ᱩᱝᱠᱩ ᱠᱚᱦᱚᱸ ᱛᱚ ᱱᱤᱛᱚᱝ ᱫᱚ ᱨᱟᱹᱥᱠᱟᱹ ᱜᱮᱠᱚ ᱵᱩᱡᱽ ᱚ
ᱦᱮᱸ ᱨᱟᱹᱥᱠᱟᱹ ᱜᱮ ᱠᱚ ᱵᱩᱡᱟ ᱟᱨ ᱚᱸᱰᱮᱼᱼ ᱜᱷᱩᱱᱤ ᱵᱷᱤᱛᱤᱨ ᱨᱮᱢᱟ ᱦᱟᱹᱠᱩ ᱠᱚ ᱪᱤᱞ ᱵᱤᱞᱟᱹᱣ ᱵᱟᱲᱟᱭ ᱠᱟᱱ ᱛᱟᱸᱦᱮᱫ, ᱟᱫᱚ ᱩᱱᱠᱤᱱ ᱦᱚᱸ ᱨᱟᱹᱥᱠᱟᱹ ᱡᱟᱞᱟ ᱠᱤᱱ ᱵᱚᱞᱚ ᱠᱟᱱᱟ ᱾
ᱦᱮᱸ ᱟᱨ ᱩᱱᱠᱩ ᱦᱚᱸ ᱟᱫᱚᱼᱼ ᱩᱫᱢᱟᱹ ᱛᱮ ᱫᱚ ᱚᱠᱟᱨ ᱠᱚᱨᱮ ᱠᱚ ᱧᱟᱢ ᱠᱚᱣᱟ ᱟᱫᱚ ᱚᱸᱰᱮ ᱠᱚ ᱫᱟᱹᱨᱭᱟᱹ ᱥᱟᱺᱦᱤᱡ ᱠᱤᱱ ᱧᱮᱧᱟᱢ ᱠᱮᱜ ᱠᱚᱣᱟ ᱦᱳᱭ ᱛᱚ ᱠᱤᱱ ᱵᱚᱞᱚᱭᱱᱟ ᱾
ᱦᱮᱸ ᱦᱮᱸ ᱟᱫᱚ ᱚᱱᱟ ᱛᱮᱜᱮ ᱠᱤᱱ ᱵᱚᱞᱚ ᱠᱟᱱ ᱛᱟᱸᱦᱮᱱᱟ ᱡᱟᱹᱱᱤᱡ ᱾
ᱟᱨ ᱫᱤᱱᱟᱹᱢᱟᱱ ᱫᱚ ᱪᱮᱜ ᱠᱚᱯᱮ ᱠᱟᱹᱢᱤ ᱵᱟᱲᱟᱭ ᱮᱫᱟ ᱜᱚᱝᱠᱮ?
ᱫᱤᱱᱟᱹᱢᱟᱱ ᱫᱚ ᱱᱚᱜᱼᱚᱭ ᱛᱤᱦᱤᱧ ᱜᱟᱯᱟ ᱫᱚ ᱚᱱᱮ ᱪᱮᱫ ᱛᱤᱦᱤᱧ ᱫᱚ ᱨᱚᱦᱚᱭ ᱵᱟᱲᱟᱭ ᱦᱩᱭᱩᱜ ᱠᱟᱱᱟ ᱥᱮ ᱾
ᱚᱱᱟ ᱠᱚᱜᱮ ᱟᱲᱮ ᱠᱚ ᱞᱟᱜ ᱵᱟᱲᱟᱭ ᱦᱩᱭᱩᱜ ᱠᱟᱱᱟ ᱟᱯᱱᱟᱨ ᱥᱳᱵ ᱫᱚ ᱾ ᱟᱨ ᱵᱟᱠᱤ ᱠᱚ ᱫᱚ ᱦᱩᱲᱩ ᱠᱚᱠᱚ ᱨᱚᱦᱚᱭ ᱵᱟᱲᱟᱭᱮᱜᱼᱟ ᱾
ᱦᱮᱸ ᱱᱚᱛᱮ ᱫᱚ ᱜᱚᱝᱠᱮ ᱦᱮᱸ ᱨᱚᱦᱚᱭ ᱠᱚᱫᱚ ᱯᱨᱟᱭ ᱪᱟᱵᱟ ᱦᱮᱡ ᱟᱠᱟᱱ ᱛᱟᱞᱮᱭᱟ ᱾ ᱦᱚᱞᱟ ᱛᱚᱵᱮ ᱚᱝᱠᱟ ᱫᱤᱱᱟᱹᱢᱟᱱ ᱜᱩᱰᱩ ᱜᱚᱡ ᱵᱟᱜᱟᱣ ᱦᱩᱭ ᱞᱮᱱᱟ, ᱱᱤᱛᱚᱝ ᱫᱚ ᱟᱫᱚ ᱜᱚᱴᱟ ᱟᱲᱮ ᱛᱚᱼᱼ ᱯᱮᱨᱮᱡ ᱪᱟᱵᱟ ᱟᱠᱟᱱᱟ ᱟᱫᱚ ᱰᱷᱤᱯᱟᱹᱝ ᱰᱷᱤᱯᱟᱹᱝ ᱡᱟᱭᱜᱟ ᱠᱚᱨᱮᱜ ᱥᱟᱵᱚᱞ ᱛᱮᱞᱮ ᱦᱩᱲᱩᱝ ᱮᱫᱟ ᱟᱨ ᱫᱟᱞ ᱞᱮᱠᱷᱟᱱ ᱜᱮ ᱢᱟᱱᱮ ᱩᱰᱩᱠ ᱫᱚᱠᱚ ᱩᱰᱩᱠᱚᱜ ᱠᱟᱱᱟ ᱾ ᱟᱯᱮ ᱚᱱᱛᱮ ᱜᱮ ᱚᱱᱟᱜᱮ ᱚᱱᱮ ᱜᱩᱰᱩ ᱠᱚᱯᱮ ᱜᱚᱡᱮᱜ ᱠᱚᱣᱟ ᱥᱮ ᱵᱟᱝ?
ᱜᱩᱰᱩ ᱫᱚ ᱟᱞᱮ ᱥᱮᱫ ᱫᱚ ᱱᱮᱛᱟᱨ ᱢᱟ ᱚᱱᱠᱟ ᱜᱩᱰᱩ ᱫᱚ ᱵᱟᱠᱚ ᱧᱟᱢᱚᱜ ᱠᱟᱱᱟ ᱾ ᱮᱱᱠᱷᱟᱱ ᱱᱟ ᱫᱟᱜ ᱡᱟᱹᱯᱩᱫ ᱯᱚᱨᱮ ᱟᱫᱚ ᱵᱤᱨ ᱥᱮᱫ ᱞᱮ ᱪᱟᱞᱟᱜ ᱠᱟᱱᱟ ᱥᱮᱸᱫᱽᱨᱟ, ᱩᱱᱠᱩ ᱛᱚᱨᱦᱚᱫ ᱠᱚᱠᱚ ᱩᱰᱩᱠᱚᱜ ᱠᱟᱱᱟ ᱾ ᱥᱟᱣ ᱛᱮ ᱩᱱᱠᱩ ᱡᱟᱢᱵᱽᱲᱩ ᱠᱚ ᱾
ᱟᱪᱪᱷᱟ ᱦᱮᱸᱛᱚ ᱾
ᱟᱯᱮ ᱫᱚ ᱚᱱᱠᱟ ᱵᱤᱨ ᱥᱮᱫ ᱥᱮᱸᱫᱽᱨᱟ ᱠᱚ ᱵᱟᱝᱯᱮ ᱪᱟᱞᱟᱣ ᱵᱟᱲᱟᱜ ᱠᱟᱱᱟ?
ᱵᱤᱨ ᱫᱚ ᱜᱚᱝᱠᱮ ᱱᱚᱛᱮ ᱫᱚ ᱠᱟᱹᱴᱤᱡ ᱟᱞᱮ ᱫᱚ ᱠᱟᱹᱴᱤᱡ ᱥᱟᱺᱜᱤᱧᱚᱜᱼᱟ᱾ ᱟᱫᱚ ᱚᱱᱟ ᱛᱮᱜᱮ ᱵᱟᱹᱭᱦᱟᱹᱲ ᱥᱮᱫ ᱜᱮᱞᱮ ᱵᱮᱥᱤ ᱞᱮ ᱪᱟᱞᱟᱜᱼᱟ ᱟᱨᱠᱤ᱾ ᱠᱩᱰᱤ ᱜᱟᱭᱛᱤ ᱟᱛᱮ ᱩᱰᱩᱠ ᱞᱮᱝ ᱠᱷᱟᱱ ᱜᱮ ᱢᱟᱱᱮ ᱡᱤᱞ ᱡᱚᱢ ᱫᱚ ᱦᱩᱭᱩᱜᱼᱟ ᱠᱤᱪᱷᱩ ᱱᱟ ᱠᱤᱪᱷᱩ ᱠᱟᱹᱴᱤᱡ ᱫᱚᱠᱚ ᱜᱚᱡ ᱠᱚᱜᱮ ᱜᱮᱭᱟᱞᱮ᱾
ᱚ ᱟᱪᱷᱟ ᱚᱱᱮ ᱡᱮ ᱚᱱᱮ ᱜᱩᱰᱩ ᱯᱮ ᱥᱮᱸᱫᱽᱨᱟᱭᱮᱫ ᱠᱚᱣᱟ ᱢᱟᱱᱮ ᱯᱩᱨᱟᱹᱴᱟ ᱛᱟᱲᱟᱣ ᱫᱚ ᱵᱟᱝ ᱦᱩᱭᱩᱜ ᱠᱟᱱᱟ ᱨᱚᱰ ᱚᱱᱟ ᱥᱟᱵᱚᱞ ᱛᱮ ᱪᱮᱛᱟᱱ ᱪᱮᱛᱟᱱ ᱫᱟᱞ ᱞᱮᱠᱷᱟᱱ ᱜᱮ ᱠᱚ ᱩᱰᱩᱠᱚᱜ ᱠᱟᱱᱟ?
ᱦᱮᱸ ᱱᱤᱛᱚᱝ ᱫᱚ ᱟᱫᱚ ᱠᱷᱮᱛ ᱨᱮᱦᱚᱸ ᱥᱮ ᱫᱟᱜ ᱢᱮᱱᱟᱜᱼᱟ, ᱟᱫᱚ ᱞᱟᱛᱟᱨ ᱥᱮ ᱞᱟᱛᱟᱨ ᱵᱷᱩᱜᱟᱹᱜ ᱠᱚᱨᱮᱫ ᱫᱚ ᱦᱳᱭᱛᱚ ᱵᱟᱠᱚ ᱛᱟᱦᱮᱱ ᱠᱟᱱᱟ ᱱᱤᱛᱚᱝ ᱫᱚ ᱢᱟᱱᱮ ᱱᱤᱛᱚᱜ ᱫᱚ ᱯᱮᱨᱮᱡᱚᱜ ᱠᱟᱱᱟ ᱥᱮ, ᱟᱫᱚ ᱱᱤᱛᱚᱝ ᱫᱚ ᱰᱷᱤᱯᱤ ᱰᱷᱤᱯᱤ ᱡᱟᱭᱜᱟ ᱠᱚᱨᱮ ᱡᱟᱦᱟᱸ ᱨᱮ ᱵᱷᱩᱜᱟᱹᱜ ᱢᱮᱱᱟᱜ ᱟ ᱚᱸᱰᱮ ᱞᱮ ᱦᱩᱲᱩᱝᱫᱟ ᱥᱟᱵᱚᱞ ᱛᱮ ᱟᱨᱞᱮ ᱫᱟᱞ ᱫᱟ ᱚᱱᱟ ᱛᱮᱜᱮ ᱠᱚ ᱩᱰᱩᱠᱚᱜ ᱠᱟᱱᱟ ᱵᱟᱨ ᱠᱩᱰᱤ ᱜᱟᱱ ᱦᱟᱥᱟ ᱛᱟᱲᱟᱣᱟᱜ ᱠᱷᱟᱱ ᱜᱮ᱾
ᱚ ᱟᱪᱪᱷᱟ ᱟᱪᱪᱷᱟ ᱛᱟᱦᱚᱞᱮ ᱱᱟᱯᱟᱭ ᱜᱮ᱾ ᱡᱤᱞ ᱡᱚᱢ ᱫᱚ ᱦᱳᱭᱳᱜ ᱠᱟᱱ ᱛᱟᱯᱮᱭᱟ ᱛᱮᱦᱤᱧ ᱜᱟᱯᱟ ᱫᱚ ᱵᱷᱟᱞᱤ ᱜᱮ᱾
ᱦᱩᱸ ᱱᱤᱛᱚᱝ, ᱱᱤᱛᱚᱝ ᱫᱚ ᱦᱩᱭᱩᱜ ᱠᱟᱱᱟ ᱢᱟᱱᱮ ᱵᱚᱨᱥᱟ ᱫᱤᱱ ᱫᱚ ᱢᱟᱱᱮ ᱪᱟᱬ ᱜᱮᱠᱚ ᱩᱰᱩᱠᱚᱜᱼᱟ ᱟᱨ ᱫᱷᱚᱨᱚᱱ ᱫᱤᱱ ᱫᱚ ᱠᱟᱹᱴᱤᱡ ᱫᱷᱮᱨ ᱧᱚᱜ ᱛᱟᱲᱟᱣ ᱞᱟᱜᱟᱜᱼᱟ, ᱞᱟᱛᱟᱨ ᱥᱮᱫ ᱠᱚ ᱤᱫᱤᱭᱟ ᱛᱚᱠᱷᱚᱱ ᱫᱚ ᱫᱟᱜ ᱵᱟᱝ ᱛᱟᱦᱮᱱᱟ᱾
ᱦᱳᱭ ᱟᱨ ᱫᱷᱚᱨᱚᱱ ᱫᱤᱱ ᱫᱚ ᱚᱱᱟ ᱟᱲᱮ ᱠᱚᱦᱚᱸ ᱛᱚ ᱟᱨᱚ ᱟᱹᱰᱤᱜᱮ ᱠᱮᱴᱮᱡ ᱠᱚᱜᱼᱟ᱾
ᱦᱮᱸ᱾ ᱟᱨ ᱟᱞᱮ ᱱᱚᱛᱮ ᱫᱚ ᱪᱤᱴᱞᱟᱹ ᱦᱟᱥᱟ ᱦᱟᱸᱜ ᱛᱟᱲᱟᱣ ᱠᱚᱦᱚᱸ ᱵᱟᱝ ᱡᱩᱛᱩᱜᱼᱟ ᱴᱷᱤᱠᱴᱷᱟᱠ᱾
ᱚ ᱟᱪᱪᱷᱟ ᱟᱪᱪᱷᱟ ᱦᱮᱸ ᱪᱤᱴᱞᱟ ᱦᱟᱥᱟ ᱢᱟ ᱛᱟᱲᱟᱣ ᱫᱚ ᱟᱹᱰᱤ ᱟᱡᱷᱟᱴ ᱜᱮᱭᱟ᱾
ᱦᱮᱸ᱾ ᱛᱟᱯᱚᱨᱮ ᱟᱯᱮ ᱚᱱᱛᱮ ᱛᱤᱱᱟᱹᱜ ᱵᱚᱲᱚ ᱵᱚᱲᱚ ᱵᱤᱨ ᱠᱚ ᱢᱟᱱᱮ ᱪᱤᱞᱤ ᱠᱚᱯᱮ ᱥᱮᱸᱫᱽᱨᱟ ᱵᱟᱲᱟᱭᱮᱫ ᱠᱚᱣᱟ ᱱᱤᱛᱚᱝ ᱫᱚ?
ᱟᱞᱮ ᱵᱤᱨ ᱫᱷᱟᱨᱮ ᱨᱮᱢᱟ ᱱᱩᱠᱩ ᱡᱷᱚᱛᱚ ᱠᱷᱚᱱᱟᱜ ᱵᱟᱹᱲᱛᱤ ᱫᱚ ᱛᱚᱨᱦᱚᱫ ᱠᱚ ᱧᱟᱢᱚᱜ ᱠᱟᱱᱟ ᱟᱨ ᱡᱟᱸᱵᱽᱲᱩ ᱵᱤᱧ᱾
ᱡᱟᱢᱲᱩ ᱵᱤᱝ
ᱦᱳᱭ ᱦᱳᱭ ᱟᱨ ᱥᱟᱣ, ᱦᱮᱸ ᱡᱟᱢᱲᱩ ᱢᱟ ᱟᱞᱮ ᱥᱮᱫ ᱨᱮᱱ ᱩᱱᱠᱩ ᱫᱚ ᱟᱹᱰᱤ ᱡᱟᱹᱥᱛᱤ ᱠᱚ ᱡᱚᱢ ᱠᱚᱣᱟ ᱡᱟᱸᱢᱲᱩ ᱵᱤᱧ ᱫᱚ᱾
ᱟᱪᱪᱷᱟ᱾
ᱟᱯᱮᱥᱮᱫ ᱫᱚ ᱡᱟᱢᱲᱩ ᱵᱤᱧ ᱠᱚᱫᱚ ᱵᱟᱠᱚ ᱡᱚᱢ ᱵᱟᱲᱟ ᱠᱚᱜᱮᱛᱮ?
ᱡᱟᱢᱲᱩ ᱠᱚᱫᱚ ᱵᱟᱞᱮ ᱫᱤᱥᱟᱹ ᱟᱠᱟᱫ ᱠᱚᱣᱟ ᱟᱨ ᱦᱚᱜ ᱚᱭ ᱛᱚ ᱵᱟᱝ ᱡᱚᱢ ᱵᱟᱲᱟ ᱦᱩᱭ ᱠᱟᱱᱟ ᱩᱱᱠᱩ ᱠᱚᱫᱚ᱾
ᱚ ᱟᱪᱷᱟ ᱟᱪᱷᱟ, ᱟᱨ ᱛᱟᱦᱚᱞᱮ ᱛᱚᱨᱦᱚᱫ ᱠᱚᱫᱚ ᱯᱮ ᱡᱚᱢ ᱵᱟᱲᱟ ᱠᱚᱜᱮᱭᱟ ᱥᱮ ᱵᱟᱝ?
ᱛᱚᱨᱦᱚᱫ ᱠᱚᱦᱚᱸ ᱱᱚᱛᱮ ᱫᱚ ᱫᱚᱢᱮ ᱮᱠᱴᱟ ᱫᱚ ᱵᱟᱠᱚ ᱧᱟᱢᱚᱜ ᱜᱮᱭᱟ ᱥᱮ ᱟᱫᱚ ᱱᱚᱛᱮ ᱫᱚ ᱦᱟᱱᱮ ᱟᱲᱮ ᱨᱮ ᱩᱱᱠᱩ ᱛᱚᱨᱦᱚᱫ ᱠᱚ ᱛᱟᱦᱮᱱ ᱜᱮᱭᱟ ᱥᱟᱥᱟᱝ ᱥᱟᱥᱟᱝ ᱠᱚ ᱩᱱᱠᱩ ᱢᱟᱡᱷᱮ ᱢᱟᱡᱷᱮ ᱞᱮ ᱜᱚᱡ ᱠᱚᱣᱟ ᱟᱫᱚ ᱩᱱᱠᱩ ᱦᱚ ᱢᱚᱴᱟ ᱟᱲᱮ ᱪᱷᱟᱲᱟ ᱵᱟᱠᱚ ᱛᱟᱦᱮᱱᱟ, ᱟᱫᱚ ᱱᱤᱛ ᱢᱟᱱᱮ ᱡᱚᱛᱚ ᱜᱮ ᱱᱤᱱᱦᱤ ᱱᱤᱱᱦᱤ ᱢᱤᱫᱴᱮᱱ ᱵᱟᱨᱭᱟ ᱢᱚᱴᱟ ᱟᱲᱮ ᱛᱟᱦᱮᱱᱟ ᱚᱱᱟ ᱠᱚᱨᱮ
ᱚ ᱟᱪᱪᱷᱟ ᱟᱪᱪᱷᱟ, ᱩᱱᱠᱩ ᱦᱚᱸ ᱚᱱᱮ ᱜᱩᱰᱩ ᱞᱮᱠᱟ ᱵᱷᱩᱜᱟᱹᱜ ᱨᱮ ᱵᱚᱞᱚ ᱠᱟᱛᱮ ᱠᱚ ᱛᱟᱦᱮᱱ ᱜᱮᱭᱟ?
ᱦᱮᱸ ᱩᱱᱠᱩ, ᱩᱱᱠᱩ ᱦᱚ ᱢᱟᱱᱮ ᱠᱚ ᱢᱚᱴᱟ ᱟᱲᱮ ᱜᱮᱠᱚ ᱵᱷᱩᱜᱟᱹᱜ ᱵᱟᱲᱟᱭᱟ, ᱫᱟᱜ ᱠᱚ ᱦᱟᱱᱟ ᱫᱷᱟᱨᱮ ᱱᱚᱣᱟ ᱫᱷᱟᱨᱮ ᱠᱚ ᱛᱟᱵᱚᱜ ᱨᱮ ᱩᱱ ᱥᱚᱢᱚᱭ ᱵᱩᱡᱩᱜᱚᱜᱼᱟ ᱡᱮ ᱦᱮ ᱱᱚᱰᱮ ᱢᱤᱫᱴᱮᱱ ᱢᱮᱱᱟᱭᱟ ᱩᱱ ᱥᱚᱢᱚᱭ ᱞᱮ ᱵᱩᱡᱟ᱾
ᱚ ᱟᱪᱪᱷᱟ, ᱟᱪᱪᱷᱟ ᱟᱯᱮ ᱥᱮᱫ ᱨᱮᱱ ᱛᱚᱨᱦᱚᱫ ᱫᱚ ᱠᱟᱹᱴᱤᱡ ᱛᱟ. ᱣ ᱨᱮᱦᱚᱸ ᱱᱟᱯᱟᱭ ᱧᱚᱜ ᱠᱚ ᱧᱮᱞᱚᱜᱼᱟ ᱥᱟᱥᱟᱝ ᱥᱟᱥᱟᱝ ᱜᱮᱛᱮ ᱠᱚ᱾ ᱮᱱᱠᱷᱟᱱ ᱟᱞᱮ ᱥᱮᱫ ᱨᱮᱱ ᱢᱟ ᱩᱱᱠᱩ ᱦᱮᱸᱫᱮ ᱦᱮᱸᱫᱮ ᱛᱚᱨᱦᱚᱫ, ᱨᱚᱫᱚ ᱵᱚᱫᱚ ᱜᱮᱭᱟ ᱠᱚ᱾
ᱦᱩᱸ ᱦᱩᱸ, ᱧᱮᱞ ᱫᱚ ᱚᱱᱠᱟ ᱫᱚ ᱵᱟᱝ ᱧᱮᱞ ᱵᱟᱲᱟ ᱦᱩᱭ ᱠᱟᱱᱟ᱾ ᱟᱸᱡᱚᱢ ᱫᱚ ᱟᱸᱡᱚᱢ ᱵᱟᱲᱟ ᱦᱩᱭ ᱠᱟᱱᱟ᱾ ᱢᱟᱱᱮ ᱜᱚᱞᱯᱚ ᱵᱟᱲᱟ ᱦᱩᱭ ᱠᱟᱱᱟ ᱚᱱᱠᱟ ᱟᱨᱠᱤ, ᱚᱱᱛᱮ ᱜᱮ ᱯᱮᱲᱟ ᱠᱚ ᱢᱮᱱᱟᱜ ᱠᱚ ᱛᱟᱞᱮᱭᱟ ᱵᱤᱨ ᱫᱤᱥᱚᱢ ᱥᱮᱫ ᱜᱮᱼᱼ ᱪᱟᱞᱟᱣ ᱵᱟᱲᱟ ᱦᱩᱭ ᱠᱟᱱᱟ᱾
ᱚ ᱟᱪᱪᱷᱟ, ᱟᱪᱪᱷᱟ ᱦᱮᱸᱼᱼ ᱛᱟᱞᱮᱦᱮ ᱚᱱᱠᱟ ᱦᱤᱨᱤ ᱠᱚ ᱵᱟᱝᱯᱮ ᱦᱮᱡ ᱵᱟᱲᱟᱜ ᱠᱟᱱᱟ ᱱᱮᱛᱟᱨ ᱢᱟᱼᱼ ᱚᱱᱠᱟ ᱵᱷᱩᱸᱰᱨᱩ ᱠᱚ ᱵᱤᱞᱤᱜ ᱠᱟᱱ ᱫᱚ ᱟᱞᱮ ᱥᱮᱫ ᱫᱚ᱾
ᱚᱱᱟᱜᱮ ᱪᱟᱞᱟᱜ ᱫᱚ ᱦᱩᱭᱩᱜᱼᱟ᱾ ᱟᱫᱚᱼᱼ ᱦᱚᱜᱼᱚᱭ ᱪᱟᱥ ᱠᱟᱹᱢᱤ ᱠᱚ ᱨᱟᱠᱟᱵ ᱞᱮᱱᱠᱷᱟᱱ ᱟᱫᱚ, ᱦᱤᱨᱤ ᱟᱹᱜᱩ ᱠᱚ ᱦᱩᱭᱩᱜᱼᱟ᱾
ᱟᱨ ᱚᱱᱠᱟ ᱩᱴ ᱯᱩᱴᱠᱟᱹ ᱠᱚᱦᱚᱸ ᱟᱹᱰᱤ ᱡᱟᱹᱥᱛᱤ ᱜᱮ ᱚᱢᱚᱱᱚᱜ ᱠᱟᱱᱟ ᱟᱞᱮ ᱥᱮᱫ ᱱᱮᱛᱟᱨ ᱫᱚ᱾
ᱦᱮᱸ ᱛᱚ᱾ ᱛᱚ ᱵᱤᱨ ᱫᱤᱥᱚᱢ ᱥᱮᱫ ᱜᱮᱛᱚ ᱩᱴ ᱯᱩᱴᱠᱟᱹ ᱫᱚ, ᱱᱚᱛᱮ ᱫᱚ ᱫᱚᱢᱮ ᱮᱠᱴᱟ ᱫᱚ ᱵᱟᱠᱚ ᱟᱹᱜᱩᱭ ᱜᱮᱭᱟ ᱵᱟᱡᱟᱨ ᱠᱚᱨᱮ᱾ ᱧᱮᱞ ᱵᱟᱲᱟ ᱦᱩᱭ ᱮᱱᱟ, ᱠᱚᱢ ᱠᱚᱢ ᱜᱮᱠᱚ ᱟᱹᱜᱩᱭᱮᱫᱟ᱾
ᱟᱪᱪᱷᱟ, ᱟᱪᱪᱷᱟ ᱛᱟᱦᱚᱞᱮ ᱚᱱᱠᱟ ᱦᱤᱨᱤ ᱠᱚ ᱦᱮᱡ ᱵᱟᱲᱟᱜ ᱯᱮ, ᱛᱤᱦᱤᱧ ᱜᱟᱯᱟ ᱡᱟ ᱜᱮ ᱠᱟᱹᱴᱤᱡ ᱨᱚᱦᱚᱭ ᱠᱚᱯᱮᱼᱼ ᱯᱮ ᱜᱚᱲᱚ ᱵᱟᱲᱟ ᱟᱞᱮᱭᱟ᱾ ᱚᱱᱛᱮ ᱚᱱᱠᱟ ᱩᱫ ᱯᱩᱴᱠᱟᱹ ᱠᱚᱦᱚᱸ ᱯᱮ ᱤᱫᱤ ᱛᱚᱨᱟ ᱠᱚᱣᱟ, ᱟᱨ ᱵᱷᱩᱸᱰᱨᱩ ᱠᱚᱦᱚᱸ ᱵᱤᱞᱤᱜ ᱠᱟᱱᱟ᱾
ᱚᱱᱟ ᱠᱚ ᱦᱚᱸᱯᱮ ᱡᱚᱢ ᱵᱟᱲᱟᱭᱟ᱾ ᱛᱟᱦᱮᱞᱮ ᱵᱷᱩᱸᱰᱨᱩ ᱵᱤᱞᱤ ᱫᱚ ᱧᱮᱞ ᱵᱟᱲᱟ ᱠᱟᱫᱟ ᱯᱮ ᱥᱮ ᱵᱟᱝ?
ᱧᱮᱞ ᱫᱚ ᱢᱟᱲᱟᱝ ᱧᱚᱜᱼᱼ ᱦᱳᱭ ᱧᱮᱞ ᱦᱩᱭ ᱞᱮᱱᱟ, ᱦᱟᱱᱮ ᱯᱮᱲᱟ ᱚᱱᱛᱮᱱ ᱠᱚᱜᱮ ᱠᱚ ᱟᱹᱜᱩ ᱞᱮᱫᱟ ᱯᱮᱲᱟ ᱠᱚᱦᱚᱸᱼᱼ ᱱᱤᱛᱚᱝ ᱫᱚ ᱵᱟᱝ ᱧᱮᱞ ᱦᱩᱭ ᱠᱟᱱᱟ᱾ ᱢᱟᱱᱮ ᱢᱟᱲᱟᱝ ᱧᱚᱜ ᱨᱮ ᱱᱤᱛᱚᱝ ᱫᱚ ᱦᱤᱲᱤᱧ ᱦᱩᱭ ᱠᱟᱱᱟ᱾ ᱟᱪᱪᱷᱟ ᱵᱷᱩᱸᱰᱨᱩ ᱫᱚ ᱪᱮᱫ ᱞᱮᱠᱟᱼᱼ ᱪᱮᱫ ᱠᱟ ᱢᱟᱱᱮ, ᱪᱮᱛᱟᱱ ᱨᱮᱱᱟᱜ ᱠᱚ ᱡᱚᱢᱟ ᱥᱮ ᱟᱨᱚ ᱡᱟᱦᱟᱱᱟᱜ ᱜᱮ ᱛᱟᱦᱮᱱᱟ ᱵᱷᱤᱛᱤᱨ ᱨᱮ᱾
ᱵᱟᱝ, ᱵᱟᱝ ᱵᱷᱩᱸᱰᱨᱩ ᱫᱚ ᱚᱱᱮᱼᱼ ᱡᱟᱝ ᱵᱷᱤᱛᱤᱨ ᱨᱮᱱᱟᱜ ᱚᱱᱟ ᱜᱟᱵᱮ ᱛᱮᱫ ᱠᱚ ᱡᱚᱢᱟ᱾ ᱟᱹᱰᱤ ᱛᱟᱜᱽᱲᱟ ᱜᱮ ᱥᱤᱵᱤᱞᱟ, ᱡᱚᱢ ᱞᱮᱠᱷᱟᱱ ᱮᱢ ᱦᱤᱲᱤᱧ ᱵᱟᱢ ᱦᱤᱲᱤᱧ ᱫᱟᱲᱮᱭᱟᱜᱼᱟ᱾
ᱟᱪᱪᱷᱟ ᱛᱚ, ᱢᱟᱱᱮ ᱢᱤᱫ ᱫᱷᱟᱣ ᱡᱚᱢ ᱦᱩᱭ ᱞᱮᱱᱟ᱾ ᱚᱱᱟ ᱦᱚᱸᱼᱼ ᱠᱟᱹᱴᱤᱡ, ᱠᱟᱹᱴᱤᱡ ᱧᱚᱜ ᱨᱮᱜᱤᱧ ᱛᱟᱦᱮᱸ ᱠᱟᱱᱟ᱾ ᱤᱧᱦᱚᱸ ᱩᱱᱫᱚ ᱵᱟᱹᱧ ᱫᱤᱥᱟᱹᱭᱟ ᱴᱷᱤᱠᱴᱷᱟᱠ᱾ ᱩᱱᱨᱮ ᱡᱚᱢ ᱦᱩᱭ ᱠᱟᱱ ᱛᱟᱦᱮᱸᱜ, ᱢᱟᱱᱮ ᱵᱤᱴᱤ ᱦᱚᱲ ᱜᱮ ᱟᱹᱜᱩ ᱞᱮᱫᱟᱭ᱾
ᱚ ᱟᱪᱪᱷᱟ, ᱟᱪᱪᱷᱟ᱾ ᱚ ᱚᱱᱟ ᱢᱟᱼᱼ ᱟᱫᱚ ᱵᱮᱨᱮᱞ ᱛᱮᱜᱮ ᱜᱚᱫ ᱟᱹᱜᱩᱭ ᱜᱮᱭᱟᱞᱮ, ᱡᱟᱦᱟᱸ ᱜᱟᱫᱟᱨ ᱠᱚᱜᱼᱟ᱾ ᱵᱟᱦᱮᱨᱮ ᱠᱷᱚᱱᱟᱜ, ᱟᱨ ᱚᱲᱟᱜ ᱨᱮ ᱟᱹᱜᱩ ᱠᱟᱛᱮ ᱚᱱᱟ ᱞᱩᱵᱩᱜ ᱵᱩᱥᱼᱼ ᱛᱟ ᱵᱟᱝᱠᱷᱟᱱ ᱫᱚ, ᱮᱢᱱᱤ ᱨᱮᱦᱚᱸ ᱫᱚᱦᱚ ᱠᱟᱛᱮᱫ ᱞᱮ ᱵᱤᱞᱤ ᱦᱚᱪᱚᱭᱟ᱾
ᱚ ᱟᱨ ᱤᱭᱟᱹ ᱜᱚᱝᱠᱮ ᱵᱟᱡᱟᱨ ᱨᱮ ᱧᱟᱢᱚᱜᱼᱼ ᱫᱚ, ᱚᱱᱮ ᱵᱤᱞᱤᱜ ᱞᱟᱹᱜᱤᱫ ᱪᱮᱫ ᱠᱚ ᱞᱟᱹᱭᱮᱫ ᱫᱚ ᱨᱟᱱ᱿
ᱦᱮᱸ, ᱦᱮᱸ ᱚᱱᱮ ᱪᱮᱫ ᱠᱟᱨᱵᱟᱭᱮᱰ ᱥᱮ ᱪᱮᱫ ᱠᱚ ᱞᱟᱹᱭᱟ᱾
ᱦᱳᱭ
ᱟᱫᱚ ᱩᱱᱟᱹᱜᱼᱼ
ᱟᱫᱚ ᱚᱱᱟ ᱵᱟᱡᱟᱨ ᱨᱮᱱᱟᱜ ᱫᱚ ᱚᱱᱟ ᱠᱮᱢᱤᱠᱮᱞ ᱡᱤᱱᱤᱥ ᱛᱚ, ᱟᱫᱚ ᱚᱱᱟ ᱠᱚ ᱫᱚᱼᱼ ᱛᱮ ᱵᱟᱝᱞᱮ ᱞᱟᱜᱟᱣ ᱵᱟᱲᱟᱭ ᱜᱮᱭᱟ᱾
ᱚ
ᱟᱫᱚ ᱚᱱᱟ ᱠᱚ ᱞᱟᱜᱟᱣ ᱞᱮᱠᱷᱟᱱ ᱮᱢᱟᱱ ᱛᱮᱢᱟᱱ ᱢᱟᱱᱮ ᱨᱳᱜᱽ ᱟᱡᱟᱨ ᱠᱚ ᱦᱩᱭᱩᱜᱼᱟ ᱛᱚ᱾
ᱦᱩᱸ ᱦᱩᱸ ᱟᱞᱮ ᱱᱚᱛᱮ ᱫᱚ ᱢᱟᱱᱮ ᱠᱟᱭᱨᱟ ᱠᱚᱠᱚ, ᱪᱟᱥ ᱜᱮ ᱨᱮᱦᱚᱸ ᱢᱟᱱᱮ ᱚᱱᱟᱜᱮ ᱵᱤᱥᱤ ᱠᱚ ᱮᱢᱟᱜᱼᱟ ᱚᱱᱟ, ᱚᱱᱟ ᱵᱟᱡᱟᱨ ᱠᱚᱨᱮᱱᱟᱜ ᱠᱟᱨᱵᱟᱭᱮᱰ ᱥᱮ ᱪᱮᱫ ᱚᱱᱟ ᱠᱚᱜᱮ᱾
ᱚ ᱟᱪᱪᱷᱟ ᱟᱪᱪᱷᱟ ᱛᱟᱦᱚᱞᱮ ᱚᱱᱟ ᱞᱟᱜᱟᱣ ᱠᱟᱛᱮᱫ ᱯᱮ ᱵᱤᱞᱤ ᱦᱚᱪᱚᱭᱮᱫᱟ ᱠᱟᱭᱨᱟ ᱠᱚ᱾ ᱟᱨᱯᱮ ᱡᱚᱢ ᱮᱫᱟ ᱛᱟᱦᱞᱮ ᱚᱱᱠᱟᱱᱟᱜ ᱠᱳᱱᱳ, ᱚᱱᱠᱟᱱᱟᱜ ᱯᱨᱚᱵᱞᱮᱢ ᱵᱟᱝ ᱦᱩᱭᱩᱜ ᱠᱟᱱ ᱛᱟᱯᱮᱭᱟ᱾
ᱦᱮᱸ ᱯᱨᱚᱵᱞᱮᱢ ᱫᱚ ᱱᱚᱜᱼᱚᱭ ᱛᱚ ᱡᱚᱢ ᱵᱟᱲᱟ ᱦᱩᱭᱩᱜ ᱠᱟᱱ ᱜᱮᱭᱟ ᱛᱚ᱾ ᱚᱱᱠᱟ ᱫᱚ ᱵᱟᱝ ᱵᱩᱡᱷᱟᱹᱜ ᱠᱟᱱᱟ ᱟᱫᱚ᱾ ᱯᱟᱹᱨᱠᱟᱹᱣ ᱦᱚᱸᱞᱮ ᱯᱟᱹᱨᱠᱟᱹᱣᱱᱟ ᱛᱚ ᱟᱫᱚ ᱡᱮ ᱪᱮᱠᱟ ᱠᱟᱹᱴᱤᱡ ᱠᱷᱟᱨᱟᱯ ᱧᱚᱜ ᱵᱩᱡᱷᱟᱹᱜᱼᱟ ᱚᱱᱠᱟ ᱦᱚᱸ ᱵᱟᱞᱮᱵᱩᱡᱽᱫᱟ, ᱱᱤᱛᱚᱜ ᱫᱚ ᱴᱷᱤᱠ ᱴᱷᱟᱠ ᱜᱮᱭᱟ ᱚᱱᱟ ᱦᱚᱸ
ᱚ ᱟᱪᱪᱷᱟ ᱟᱪᱪᱷᱟ ᱛᱟᱦᱞᱮ ᱫᱚ ᱴᱷᱤᱠ ᱜᱮᱭᱟ ᱚᱱᱠᱟ ᱟᱞᱮ ᱥᱮᱫ ᱫᱚ ᱟᱸ, ᱯᱟᱹᱦᱤᱞ ᱠᱷᱚᱱᱟᱜ ᱜᱮ ᱧᱮᱞ ᱟᱹᱜᱩᱭᱮᱫ ᱞᱮ ᱡᱮ ᱚᱱᱟ ᱞᱩᱵᱩᱜ ᱵᱚᱥᱛᱟ ᱮᱢᱟᱱ ᱠᱚᱨᱮ ᱛᱮᱠᱚ ᱵᱤᱞᱤ ᱦᱚᱪᱚᱭᱟ ᱩᱞ ᱵᱤᱞᱤ ᱦᱳᱠ ᱟᱨ ᱡᱟᱭᱦᱳᱠ ᱮᱴᱟᱜ ᱵᱤᱞᱤ ᱦᱳᱠ᱾ ᱚᱱᱮ ᱚᱱᱟ ᱨᱮᱠᱚ ᱫᱚᱦᱚ ᱠᱟᱛᱮᱫ ᱠᱚ ᱵᱤᱞᱤ ᱦᱚᱪᱚᱭ ᱜᱮᱭᱟ ᱠᱮᱢᱤᱠᱮᱞ ᱠᱚᱫᱚ ᱚᱱᱠᱟ ᱵᱟᱝ ᱵᱮᱵᱚᱦᱟᱨ ᱛᱚ ᱵᱟᱝ ᱧᱮᱞ ᱵᱟᱲᱟ ᱦᱩᱭ ᱠᱟᱱᱟ᱾ ᱟᱨ ᱵᱟᱡᱟᱨ ᱠᱚᱦᱚᱸ ᱠᱟᱹᱴᱤᱡ ᱥᱟᱺᱜᱤᱧ ᱧᱚᱜ ᱜᱮᱛᱟᱞᱮᱭᱟ ᱛᱚ ᱟᱫᱚ ᱩᱱᱟᱹᱜ ᱵᱟᱝᱞᱮ ᱵᱟᱲᱟᱭ ᱜᱮᱭᱟ ᱡᱮ ᱚᱱᱟ ᱠᱚ ᱧᱟᱢᱚᱜᱼᱟ ᱢᱮᱱᱛᱮ᱾
ᱦᱮᱸ ᱛᱚ᱾ ᱟᱨ ᱤᱭᱟᱹ ᱠᱚᱫᱚ ᱛᱤᱥ ᱵᱤᱞᱤᱜᱼᱟ ᱜᱚᱝᱠᱮ ᱚᱱᱮ ᱛᱮᱨᱤᱞ ᱠᱚ ᱛᱟᱨᱚᱯ ᱠᱚᱥᱮ ᱪᱮᱫ ᱠᱚ ᱞᱟᱹᱭ ᱠᱚ ᱚᱱᱟ ᱠᱚᱠᱚ ᱞᱟᱹᱭ ᱫᱚ᱾
ᱦᱮᱸ ᱛᱮᱨᱤᱞ ᱛᱟᱨᱚᱯ ᱵᱤᱞᱤ ᱢᱟᱛᱚ ᱚᱱᱟ ᱫᱚ ᱯᱟᱨᱚᱢᱮᱱᱟ ᱚᱱᱮ ᱥᱤᱛᱩᱝ ᱫᱤᱱ ᱵᱤᱞᱤᱜ ᱠᱟᱱ ᱛᱟᱦᱮᱱᱟ᱾ ᱚᱱᱮ ᱟᱹᱰᱤ ᱡᱟᱹᱥᱛᱤ ᱥᱤᱛᱩᱝ ᱮᱫ ᱛᱟᱦᱮᱸ ᱫᱚ ᱩᱱ ᱥᱩᱢᱚᱭ᱾
ᱚ, ᱟ ᱚᱱᱟ ᱠᱚᱫᱚ ᱪᱮᱫᱞᱮᱼᱼ ᱵᱤᱨ ᱠᱚᱨᱮ ᱜᱮ ᱚᱱᱟ ᱠᱚᱫᱚ ᱧᱟᱢᱚᱜᱼᱟ ᱥᱮᱯᱮ ᱨᱚᱦᱚᱭ ᱜᱮᱭᱟ ᱚᱱᱟ ᱠᱚᱫᱚ ᱵᱟᱜᱟᱱ ᱠᱟᱜᱼᱟ ᱯᱮ ᱚᱝᱠᱟ?
ᱟᱞᱮ ᱥᱮᱫ ᱢᱟ ᱯᱩᱨᱟᱹ ᱵᱤᱨ ᱦᱮᱱᱟᱜ ᱟᱛᱚ ᱟᱫᱚ ᱵᱤᱨ ᱠᱚᱨᱮ ᱜᱮ ᱫᱚᱢᱮ ᱧᱟᱢᱚᱜᱼᱟ ᱛᱟᱨᱚᱯ ᱫᱟᱨᱮ ᱢᱟ᱾ ᱜᱚᱴᱟ ᱜᱮ ᱵᱤᱨᱮᱢ ᱪᱟᱞᱟᱣ ᱞᱮᱱᱠᱷᱟᱱ ᱛᱟᱨᱚᱯ ᱫᱟᱨᱮ ᱜᱮᱢ ᱧᱮᱧᱟᱢᱟ ᱟᱹᱰᱤ ᱡᱟᱹᱥᱛᱤ᱾ ᱟᱨ ᱛᱮᱨᱮᱞ ᱫᱟᱨᱮ ᱠᱚᱢᱟ ᱛᱚ ᱱᱚᱜᱼᱚᱭ ᱵᱟᱲᱜᱮ ᱠᱷᱚᱱᱟᱜ ᱜᱮ ᱫᱟᱨᱮᱭ ᱠᱟᱱᱟ ᱦᱟᱸᱰᱮ ᱱᱟᱰᱮ᱾ ᱟᱨ ᱵᱤᱨ ᱨᱮᱢᱟ ᱛᱚ ᱦᱮᱱᱟᱜ ᱜᱮ᱾
ᱦᱮᱸ ᱦᱮᱸ ᱛᱚ᱾
ᱟᱫᱚ ᱩᱱᱟᱹᱜ ᱵᱟᱠ ᱡᱚᱢ ᱦᱚᱸ ᱵᱟᱠᱚ ᱡᱚᱢᱟ ᱟᱞᱮ ᱥᱮᱱ ᱦᱚᱲ ᱫᱚ ᱧᱩᱨᱩ ᱜᱤᱰᱤᱜᱼᱟ ᱡᱚᱛᱚ᱾
ᱚ ᱦᱮᱸ᱾
ᱟᱨ ᱟ ᱛᱟᱦᱚᱞᱮ ᱟᱯᱮ ᱫᱚ ᱚᱱᱟ ᱵᱟᱡᱟᱨ ᱨᱮᱯᱮ ᱠᱤᱨᱤᱧᱟ ᱚᱱᱠᱟᱱᱟᱜ ᱛᱮᱨᱮᱞ ᱠᱚᱜᱮ᱾
ᱦᱮᱸ᱾ ᱱᱚᱛᱮ ᱫᱚ ᱡᱷᱚᱛᱚ ᱠᱤᱨᱤᱧ ᱠᱟᱛᱮᱫ ᱜᱮ ᱚᱱᱮ ᱡᱟᱦᱟᱸ ᱛᱮᱨᱮᱞ ᱠᱚᱫᱚ ᱦᱮᱸ ᱠᱤᱨᱤᱧ ᱛᱮᱜᱮ ᱧᱟᱢᱚᱜᱼᱟ᱾ ᱛᱮᱨᱮᱞ ᱠᱚ ᱵᱩᱸᱰᱨᱩ ᱠᱚᱫᱚ ᱵᱟᱝ ᱧᱟᱢᱚᱜᱼᱟ ᱵᱩᱸᱰᱨᱩ ᱛᱟᱨᱚᱯ ᱚᱱᱟ ᱠᱚᱫᱚ ᱵᱟᱝ᱾ ᱛᱚᱵᱮ ᱛᱮᱨᱮᱞ ᱚᱱᱟ ᱟᱯᱮ ᱚᱱᱛᱮ ᱠᱷᱚᱱᱟᱜ ᱪᱮᱫ ᱢᱤᱫᱴᱮᱱ ᱦᱤᱡᱩᱜᱼᱟ ᱢᱟᱛ ᱠᱚᱢ ᱥᱮ ᱪᱮᱫ ᱢᱟᱪᱠᱚᱢ ᱠᱚ ᱚᱱᱟ ᱠᱚᱫᱚ ᱠᱤᱨᱤᱧ ᱟᱹᱜᱩᱭ ᱜᱮᱭᱟᱞᱮ ᱵᱟᱡᱟᱨ ᱠᱷᱚᱡ ᱜᱮ ᱟᱞᱮ ᱫᱚ᱾
ᱚ ᱟᱪᱪᱷᱟ ᱟᱪᱪᱷᱟ ᱛᱷᱟᱞᱮ ᱢᱟᱛᱠᱚᱢ ᱯᱮ ᱠᱤᱨᱤᱧᱟ ᱚᱱᱟ ᱢᱟᱛᱠᱚᱢ ᱫᱚᱯᱮ ᱪᱤᱠᱟᱹᱭ ᱜᱮᱭᱟ?
ᱢᱟᱛᱠᱚᱢ ᱫᱚ ᱚᱱᱮ ᱵᱟᱯᱞᱟ ᱚᱲᱟᱜ ᱠᱚᱨᱮ ᱡᱟᱦᱟᱸ ᱚᱱᱮ ᱟᱵᱚᱣᱟᱜ ᱡᱟᱦᱟᱸ ᱞᱟᱜᱟᱜᱼᱟ ᱚᱱᱮ ᱯᱤᱞᱪᱩ ᱨᱟᱥᱟ ᱠᱚ ᱚᱱᱟ ᱠᱚ ᱠᱟᱹᱴᱤᱡ ᱠᱟᱹᱴᱤᱡ ᱞᱮ ᱡᱩᱛ ᱜᱮᱭᱟ ᱟᱞᱮ ᱦᱚᱸ ᱱᱚᱛᱮ ᱦᱚᱸ ᱚᱱᱟ ᱱᱤᱭᱚᱢ ᱞᱮᱠᱟ᱾
ᱚ ᱟᱪᱪᱷᱟ ᱟᱪᱪᱷᱟ ᱦᱮᱸ ᱮᱠᱫᱚᱢ ᱚᱱᱟ ᱯᱤᱞᱪᱩ ᱨᱟᱥᱟ ᱢᱟ ᱯᱤᱞᱪᱩ ᱨᱟᱥᱟ ᱵᱟᱝᱠᱷᱟᱱ ᱟᱫᱚ ᱵᱟᱝ ᱜᱟᱱᱚᱜ ᱛᱟᱵᱚᱱᱟ ᱥᱮ
ᱦᱮᱸ ᱟᱵᱚ ᱥᱟᱱ ᱦᱮᱸ ᱟᱵᱚᱣᱟᱜ ᱥᱟᱱᱛᱟᱲ ᱨᱮᱫᱚ ᱯᱤᱞᱪᱩ ᱨᱟᱥᱟ ᱠᱚᱫᱚ ᱞᱟᱜᱟᱜ ᱜᱮᱭᱟ ᱚᱱᱟ ᱠᱚ ᱥᱟᱶ ᱛᱮ ᱟᱨᱚ ᱚᱱᱮ ᱵᱚᱰᱚᱡ ᱦᱟᱺᱰᱤ ᱠᱚ ᱵᱚᱱ ᱡᱩᱛ ᱜᱮᱭᱟ ᱥᱮ᱾
ᱦᱮᱸ ᱮᱠᱫᱚᱢ ᱚᱱᱟ ᱦᱚᱸ ᱠᱚᱢ ᱠᱚᱢ ᱫᱚ ᱫᱚᱨᱠᱟᱨᱚᱜ ᱠᱟᱱ ᱜᱮᱭᱟ᱾ ᱟᱨ ᱪᱚᱰᱚᱨ ᱥᱟᱨᱮᱡ ᱫᱚᱢᱮ ᱫᱚᱢᱮ ᱦᱚᱸ ᱥᱟᱨᱮᱡ ᱫᱚ ᱵᱟᱝ ᱵᱷᱟᱹᱜᱤᱭᱟ ᱵᱟᱠᱷᱟᱱ ᱫᱚ ᱠᱟᱹᱴᱤᱡ ᱵᱩᱞ ᱟᱹᱱᱤᱡ-ᱟ ᱥᱮ᱾
ᱦᱮᱸ ᱚᱱᱟ ᱛᱮᱜᱤ ᱢᱟᱱᱮ ᱱᱚᱛᱮ ᱫᱚ ᱦᱟᱛᱟᱜ ᱫᱚ ᱠᱚᱢ ᱠᱚᱢ ᱜᱮ ᱢᱟᱱᱮ ᱚᱱᱟ ᱠᱚᱫᱚ ᱠᱚ ᱫᱚᱦᱚᱭ ᱜᱮᱭᱟ ᱟᱫᱚ ᱧᱩ ᱦᱚᱲ ᱫᱚ ᱰᱷᱮᱨ ᱜᱮᱭᱟ ᱛᱚ ᱟᱫᱚ ᱟᱫᱚ ᱱᱚᱛᱮ ᱫᱚ ᱵᱟᱡᱟᱨ ᱥᱩᱨ ᱜᱮᱭᱟ ᱥᱮ ᱵᱟᱡᱟᱨ ᱥᱩᱨ ᱨᱮᱜᱮᱞᱮ ᱛᱟᱦᱮᱱᱟ ᱛᱚ ᱵᱟᱡᱟᱨ ᱨᱮᱫᱚ ᱧᱟᱢᱚᱜᱼᱟ ᱟᱫᱚ ᱚᱱᱮ
ᱟᱪᱪᱷᱟ ᱟᱪᱪᱷᱟ ᱵᱟ, ᱵᱟᱡᱟᱨ ᱨᱮᱱᱟᱜ ᱟᱯᱮ ᱫᱚ ᱵᱟᱡᱟᱨ ᱨᱮᱱᱟᱜ ᱫᱚ ᱟᱱᱮ ᱯᱷᱚᱞ ᱰᱚᱞ ᱨᱮᱱᱟᱜ ᱧᱟᱢᱚᱜᱼᱟ ᱛᱚ᱾
ᱦᱮᱸ᱾ ᱟᱨ ᱵᱤᱨ ᱫᱤᱥᱟᱹᱢ ᱨᱮᱱᱟᱜ ᱫᱚ ᱠᱟᱹᱴᱤᱡ ᱥᱟᱵᱟᱜ ᱧᱚᱜ ᱵᱩᱡᱷᱟᱹᱜ-ᱟ ᱟᱨᱠᱤ ᱱᱚᱣᱟ ᱠᱚᱫᱚ ᱴᱷᱤᱠ ᱜᱮ ᱵᱩᱡᱽ ᱜᱚᱫᱚᱜᱼᱟ ᱾ ᱵᱤᱨ ᱫᱤᱥᱚᱢ ᱫᱚ ᱠᱟᱹᱴᱤᱡ ᱥᱟᱵᱟᱜᱚᱜᱼᱟ ᱾